ᱦᱮᱞᱳ
ᱦᱚᱸ ᱵᱷᱟᱹᱜᱤ ᱜᱮ ᱨᱮ ᱧᱟᱢᱚᱜ ᱠᱟᱱᱟ ᱤᱧᱟᱹᱜ ᱟᱣᱟᱡᱽ?
ᱡᱚᱦᱟᱨ ᱜᱤ ᱜᱚᱝᱠᱮ
ᱦᱚᱸ ᱡᱚᱦᱟᱨ ᱜᱮ ᱡᱚᱦᱟᱨ ᱜᱮ ᱡᱚᱦᱟᱨ ᱫᱤ ᱫᱤᱥᱚᱢ ᱠᱚᱨᱮᱱᱟᱜ ᱦᱚᱸ ᱱᱟᱯᱟᱭ ᱱᱟᱯᱟᱭ ᱜᱮ ᱵᱩᱜᱤ ᱜᱮ ᱡᱦᱳᱠ ᱪᱟᱸᱫᱚ ᱵᱚᱸᱜᱟᱟᱜ ᱫᱟᱭᱟᱛᱮ ᱱᱟᱯᱟᱭ ᱵᱟᱲᱟ ᱜᱮ ᱢᱮᱱᱟᱜ ᱵᱚᱱᱟ᱾ ᱦᱳᱭ ᱟᱨ ᱫᱤᱥᱚᱢ ᱠᱚᱨᱮᱱᱟᱜ ᱦᱟᱞᱪᱟᱞ ᱪᱮᱫᱞᱮᱠᱟ?
ᱮᱸ ᱫᱤᱥᱚᱢ ᱠᱚᱨᱮᱱᱟᱜ ᱴᱷᱤᱠ ᱜᱮᱭᱟ ᱱᱤᱛᱳᱜ ᱫᱚ᱾ ᱴᱷᱤᱠ ᱦᱟᱛᱟᱲ ᱜᱮᱭᱧ ᱱᱤᱛᱳᱜ ᱫᱚ᱾ ᱮᱸ
ᱦᱚ
ᱱᱤᱛᱚᱜ ᱫᱚ ᱦᱩᱲᱩ ᱠᱚᱦᱚᱸ ᱱᱤᱛᱚᱜ ᱫᱚ ᱮᱨ ᱜᱤᱰᱤ ᱦᱩᱭ ᱮᱱᱟ᱾
ᱠᱚ ᱨᱚᱦᱚᱲ ᱛᱚᱲᱟ ᱥᱮ ᱫᱟᱜ ᱛᱚᱞᱟ? ᱢᱟᱱᱮ ᱞᱚᱥᱚᱫ ᱛᱚᱲᱟ ᱥᱮ ᱚᱱᱟ ᱨᱚᱦᱚᱲ ᱦᱚᱸᱯᱮ ᱜᱤᱰᱤ ᱠᱮᱜᱼᱟ᱾ ᱚᱦ ᱨᱚᱦᱚᱨ ᱨᱟᱵᱟ ᱮᱜ ᱪᱮᱫ ᱠᱚ ᱚᱢᱚᱱ ᱵᱟᱲᱟ ᱜᱚᱫ ᱮᱱ ᱜᱮᱭᱟ᱾
ᱦᱮᱸ ᱦᱮᱸ ᱟᱨ ᱦᱮᱸ ᱱᱤᱛᱚᱜ ᱦᱩᱭᱩᱜ ᱠᱟᱱᱟ ᱟᱫᱚᱢ ᱦᱚᱲᱟᱜ ᱫᱚ ᱢᱤᱫ ᱵᱟᱨ ᱦᱚᱲᱟᱜ ᱫᱚ᱾ ᱦᱮᱸ ᱟᱨ ᱟᱨᱦᱚᱸ ᱢᱮᱱᱟᱜ
ᱚ ᱦᱩᱲᱩ ᱫᱚ ᱟᱫᱚ ᱪᱮᱫ ᱦᱩᱲᱩ ᱛᱚᱲᱟ ᱦᱩᱭ ᱠᱟᱱᱟ᱾
ᱚᱱᱟ ᱮᱤᱭᱟᱹ ᱥᱱᱚ ᱠᱚ
ᱥᱚᱨᱱᱚ ᱠᱚ ᱵᱟᱝᱠᱷᱟᱱ ᱠᱚᱲᱟ ᱪᱟᱢᱯᱟ ᱠᱚ ᱚᱱᱠᱟᱣᱟ ᱟᱫᱚ ᱜᱟᱹᱦᱤᱨ ᱵᱟᱹᱫᱽ ᱵᱟᱠᱷᱨᱟ ᱥᱮ ᱱᱚᱝᱠᱟ ᱠᱟᱷᱴᱩᱣᱟᱹᱚᱫ ᱵᱟᱠᱷᱨᱟ
ᱮᱸ ᱚᱱᱟ ᱜᱟ ᱜᱟᱹᱦᱤᱨ ᱣᱟᱞ
ᱚ ᱦᱚᱸᱚ ᱜᱟᱹᱦᱤᱨ ᱵᱟᱞᱟ ᱠᱷᱟᱱ ᱫᱚ ᱚᱱᱮ ᱦᱩᱲᱩ ᱦᱚᱸ ᱦᱟᱢᱟᱞ ᱧᱚᱜᱚᱜᱼᱟ ᱡᱚᱢ ᱨᱮ ᱦᱩᱭᱮᱱ ᱠᱤᱝᱵᱟ ᱟᱹᱠᱷᱨᱤᱧ ᱠᱚᱨᱮ ᱦᱚᱸ ᱥᱤᱵᱤᱞ ᱵᱩᱡᱷᱟᱹᱜᱼᱟ ᱦᱮᱸᱥᱮ? ᱦᱳᱭ ᱚᱱᱟ ᱵᱟᱜᱟᱱ ᱪᱟᱣᱞᱮ ᱡᱟᱦᱟᱸ ᱵᱚᱱ ᱞᱟᱹᱭᱮᱫᱼᱟ᱾ ᱯᱩᱨᱟᱹ ᱢᱚᱴᱟ ᱠᱚ ᱠᱚᱢ ᱧᱚᱜ ᱡᱚᱢ ᱨᱮᱜᱮ ᱯᱩᱨᱟᱹ ᱵᱤᱮ ᱟᱹᱭᱠᱟᱹᱣ ᱜᱚᱫᱚᱜᱼᱟ᱾ ᱟᱨ ᱫᱟᱠᱟ ᱦᱚᱸ ᱚᱱᱟ ᱫᱚ ᱟᱹᱰᱤ ᱜᱷᱟᱹᱲᱤᱡ ᱜᱮ ᱛᱟᱦᱮᱱᱟ ᱞᱚᱜᱚᱱ ᱦᱚᱸ ᱵᱟᱭ ᱦᱟᱮᱡᱟᱣ ᱦᱚᱫᱚᱜᱼᱟ ᱟᱨ ᱨᱮᱸᱜᱮᱡ ᱦᱚᱸ ᱵᱟᱭ ᱨᱮᱸᱜᱮᱡ ᱜᱚᱫᱟ᱾
ᱵᱟᱝ ᱛᱟᱦᱚᱞᱮ ᱚᱱᱛᱮ ᱫᱚ ᱜᱤᱰᱤ ᱦᱩᱭ ᱱᱟᱥ
ᱦᱚᱸ ᱱᱚᱛᱮ ᱡᱮᱦᱳᱠ ᱱᱚᱜᱼᱚᱭ ᱦᱟᱸᱜ ᱫᱟᱜ ᱵᱟᱲᱟ ᱫᱤᱭᱮ ᱛᱮᱠᱚ ᱜᱤᱰᱤ ᱵᱟᱲᱟᱭᱮᱫ ᱜᱮᱭᱟ ᱟᱨ ᱫᱷᱩᱲᱤ ᱛᱚᱲᱟ ᱠᱚ ᱚᱠᱚᱭ ᱠᱚ ᱜᱤᱰᱤ ᱠᱟᱜᱼᱟ ᱟᱨ ᱟᱫᱷᱮᱱ ᱠᱚᱫᱚ ᱡᱟᱦᱟᱸᱭ ᱦᱟᱸᱜ ᱜᱟᱹᱦᱤᱨ ᱵᱟᱹᱫᱽ ᱠᱚ ᱵᱟᱝ ᱛᱟᱠᱚ ᱜᱷᱩᱴᱩ ᱵᱟᱹᱫ ᱩᱱᱠᱩ ᱫᱚ ᱢᱤᱫ ᱫᱷᱟᱣ ᱨᱮ ᱫᱟᱜ ᱦᱟᱱ ᱢ ᱢ ᱦᱮᱡ ᱞᱮᱱᱠᱷᱟᱱ ᱛᱟᱨᱯᱚᱨᱮ ᱠᱚ ᱛᱚᱲ ᱵᱟᱲᱟᱭ ᱛᱮᱠᱚ ᱜᱤᱰᱤᱭᱟ ᱱᱚᱜᱼᱚ ᱱᱚᱝᱠᱟ ᱦᱳᱭ ᱟᱨ ᱚᱱᱛᱮᱱ ᱦᱚᱲ ᱠᱚᱫᱚ ᱪᱮᱫ ᱞᱮᱠᱟ ᱡᱟᱹᱥᱛᱤ ᱪᱟᱥ? ᱪᱮᱛᱟᱱ ᱨᱮᱜᱮ ᱱᱤᱨᱵᱷᱚᱨ ᱥᱮ ᱟᱨ ᱪᱮᱫ ᱠᱚᱠᱚ ᱪᱤᱠᱟᱹ ᱵᱟᱲᱟᱭᱟ?
ᱟᱞᱮ ᱴ ᱴᱚᱞᱟ ᱯᱟᱲᱟ ᱨᱮᱫᱚ ᱪᱟᱥ ᱪᱟᱥᱟᱹᱨᱜ ᱡᱟᱹᱥᱛᱤ ᱱᱨ ᱵᱟᱨ ᱫᱚ ᱪᱟᱥ ᱨᱮᱜᱮᱱᱟᱜ ᱚᱱᱠᱟ ᱡᱟᱦᱟᱱᱟᱜ ᱪᱮᱫ ᱦᱚᱸ ᱵᱟᱹᱱᱩᱜᱼᱟ ᱦᱮᱸ ᱦᱮᱸ
ᱜᱮ ᱥᱮ ᱡᱟᱦᱟᱱᱟᱜ ᱟᱱᱟᱡ ᱠᱚ
ᱦᱮᱸ ᱟᱱᱟᱡᱽ ᱠᱚᱦᱚᱸ ᱤᱭᱟᱹ ᱥᱟᱹᱨᱥᱳ ᱛᱩᱲᱤ
ᱚ ᱦᱚᱸ ᱱᱤᱡᱮᱨ ᱵᱟᱠᱷᱨᱟ ᱥᱮ ᱚᱱᱟ ᱵᱮᱯᱟᱨ ᱦᱤᱥᱟᱹᱵ ᱛᱮ
ᱮ
ᱚ ᱦᱚᱸ ᱟᱞᱩ ᱠᱚᱠᱚ ᱪᱟ ᱯᱷ ᱥᱜ ᱟᱞᱩ?
ᱦᱮᱸ ᱦᱮᱸ ᱪᱟᱥ ᱜᱮ
ᱚᱦ ᱦᱚ
ᱪᱟᱥ ᱜᱮ ᱛᱷᱚᱲᱟ ᱚᱱᱟ ᱫᱚ ᱮᱠᱮᱱ ᱚᱲᱟᱜ ᱡᱚᱢ ᱞᱟᱹᱜᱤᱫ
ᱚ ᱦᱚ ᱟᱨ ᱟᱞᱩ ᱠᱚᱫᱚ ᱚᱠᱟᱮᱠᱟ ᱠᱚ ᱪᱟᱥᱟ?
ᱟᱺ ᱱᱚᱝᱠᱟ ᱪᱮᱫ ᱞᱮᱠᱟᱧ ᱞᱟᱹᱭᱟᱢᱢᱟ? ᱱᱚᱝᱠᱟ ᱛᱚᱯᱟ ᱤᱭᱟᱹ ᱦᱩᱭᱩᱜᱼᱟ ᱥᱤ ᱠᱟᱛᱮ ᱥᱤ ᱠᱮᱫᱟᱢ ᱦᱮᱸ
ᱨᱚᱦᱚᱲ ᱨᱮ ᱢᱟᱱᱮᱢ ᱥᱤ ᱠᱮᱫᱮᱜᱼᱟ ᱵᱟᱹᱫ ᱦᱜ ᱮᱢ ᱥᱤ ᱨᱚᱦᱚᱲ ᱠᱼᱟ?
ᱦᱮᱸ ᱨᱚᱦᱚᱲ ᱠᱮᱭᱟ ᱛᱟᱨᱯᱚᱨᱮ ᱚᱱᱟ ᱚᱱᱟ ᱠᱩᱰᱤᱛᱮ ᱢᱚᱸᱡᱽ ᱜᱮᱢ ᱱᱚᱝᱠᱟ ᱮᱸ ᱜᱟᱹᱨᱤ ᱠᱮᱫᱟ ᱢᱚᱸᱡᱽ ᱜᱮ ᱤᱭᱟᱹ ᱵᱮᱱᱟᱣ ᱠᱮᱫᱟ ᱦᱮᱸ ᱮ ᱠᱟᱛᱮᱜ ᱟᱞᱩᱚᱢ ᱫᱚᱦᱚ ᱠᱮᱫᱟ ᱛᱩᱯ ᱜᱫ ᱟᱛᱮ ᱦᱮᱸ ᱱᱟᱞᱟ ᱱᱟᱞ ᱱᱟᱞ
ᱦᱩᱭᱩᱜ-ᱟ
ᱱᱟᱞᱠ
ᱚ ᱦᱚᱸ ᱢᱮᱱᱤ ᱞᱮᱠᱟ ᱛᱮᱭᱟᱨᱟᱛ ᱚᱱᱟ ᱞᱟᱛᱟᱨ ᱨᱮᱥ ᱪᱮᱛᱟᱱ ᱨᱮ ᱡᱟᱦᱟᱸ ᱟᱲᱮ ᱞᱮᱠᱟ ᱡᱩᱛ ᱠᱚᱫᱚ ᱚᱱᱟ ᱪᱮᱛᱟᱱ ᱨᱮ ᱨᱚᱦᱚᱭᱚᱜᱼᱟ
ᱦ ᱦᱮᱸ ᱦᱮᱸ ᱱᱟᱞᱟ ᱞᱟᱦᱟᱭ ᱦᱩᱭᱩᱜᱼᱟ ᱟᱫᱚ ᱪᱮᱛᱟᱱ ᱨᱮ ᱢᱚᱸᱡᱽ ᱜᱮ ᱚᱱᱠᱟ ᱰᱳᱩᱭᱳᱼᱟ ᱱᱟᱞᱟ ᱢᱟ ᱛᱟᱦᱮᱱ ᱜᱮ ᱦᱟᱜ ᱫᱟᱜ ᱟᱹᱛᱩ ᱞᱟᱹᱜᱤᱫ ᱢᱟ ᱚᱱᱠᱟ ᱢᱟ ᱦᱮᱸ
ᱦᱳᱭ ᱫᱟᱜ ᱠᱚ ᱵᱟᱭ ᱥᱮᱱ ᱞᱮᱱᱠᱷᱟᱱ ᱦᱟᱸᱜ ᱪᱤᱠᱠᱟᱛᱮ ᱞᱟᱹᱠᱛᱤ ᱵᱮᱲᱟ ᱨᱮ ᱡᱟᱦᱟᱸ
ᱦᱮ ᱪᱮᱠᱟ ᱦᱩᱭᱩᱜᱼᱟ
ᱫᱟᱜ ᱪᱤᱠᱠᱟᱛᱮ ᱯᱟᱠᱷᱟᱨ ᱜᱟᱱᱚᱜᱼᱟ ᱠᱤ ᱥᱮᱱᱚᱜᱼᱟ ᱚᱱᱠᱟ ᱦᱟᱸᱜ ᱚᱱᱟ ᱢᱟ ᱞᱟᱹᱠᱛᱤᱜ ᱠᱟᱱ ᱜᱮᱭᱟ
ᱦᱮᱸ ᱦᱮᱸ ᱦᱮᱸ ᱡᱚ ᱡᱚᱡ ᱡᱚᱛᱚ ᱟᱞᱩ ᱨᱮ ᱡᱮᱢᱚᱱ ᱫᱟᱜ ᱪᱟᱞᱟᱣᱼᱟ
ᱦᱸ ᱦᱮᱸ ᱦᱮᱸ ᱛ ᱟᱫᱚ ᱟᱞᱩ ᱫᱚ ᱚᱱᱟ ᱫᱚ ᱜᱮᱫ ᱟᱛᱮᱫ ᱦᱳᱭ ᱦᱩᱭᱩᱜᱼᱟ ᱥᱮ ᱱᱚᱝᱠᱟ ᱜᱚᱴᱟᱞ ᱜᱚᱴᱟᱞ ᱥᱮ ᱪᱮᱫᱠᱟ?
ᱵ ᱵᱟᱝᱟᱝ ᱜᱴᱟᱞ ᱠᱚᱩ
ᱚ ᱚᱱᱟ ᱦᱩᱰᱤᱧ ᱦᱩᱰᱤᱧᱟᱜ ᱯᱟᱪᱷᱮ ᱥᱮ ᱫᱩᱯᱴᱟᱜ
ᱦᱮᱸ ᱵᱟᱝ ᱦᱩᱰᱤᱧ ᱦᱩᱰᱤᱧᱟᱜ ᱜᱮ ᱦᱩᱰᱤᱧ ᱵᱟᱞᱟ ᱠᱟᱹᱴᱤᱡ ᱚᱱᱟ ᱫᱚ ᱮ ᱤᱛᱟᱹ ᱟᱞᱚ ᱧᱟᱢᱚᱜᱼᱟ ᱠᱟᱹᱴᱤᱡ ᱠᱟᱹᱴᱤᱡ ᱮᱤᱛᱞᱚᱜ ᱟᱯᱮ ᱥᱮᱫ ᱫᱚ ᱱᱚᱣᱟ ᱠᱚᱫᱚ ᱵᱟᱯ?
ᱵᱟᱝ ᱟᱞᱮ ᱫᱚ ᱟᱞᱮ ᱠᱚᱫᱚ ᱵᱟᱞᱮ ᱪᱟᱥᱟ ᱛᱚ ᱚᱫᱟ ᱠᱚ ᱛᱟᱨᱯᱚᱨᱮ ᱯᱮᱸᱭᱟᱡᱽ ᱠᱚ ᱨᱟᱹᱥᱩᱱ ᱠᱚ ᱟᱨ ᱡᱟᱦᱟᱸ ᱟᱱᱟᱡ ᱠᱚ ᱛᱟᱦᱮᱱᱟ ᱮᱱᱟ ᱚᱱᱟ ᱠᱚᱫᱚ ᱠᱚ ᱪᱟᱥ ᱵᱟᱲᱟᱭᱟ ᱡᱮ ᱵᱤᱥᱮᱥ ᱠᱟᱨᱛᱮ ᱫᱚ ᱟᱞᱮᱥᱮᱱ ᱫᱚ ᱟᱱᱟᱡᱽ ᱜᱮ ᱵᱟᱹᱲᱛᱤ ᱫᱚ ᱠᱚ ᱪᱟᱥᱟ ᱚᱲᱟᱜ ᱵᱟᱠᱷᱨᱟ ᱡᱚᱢ ᱵᱟᱠᱷᱨᱟ ᱦᱩᱭᱮᱱ ᱟᱨ ᱵᱟᱝ ᱵᱮᱯᱟᱨ ᱵᱟᱠᱷᱨᱟ ᱦᱩᱭᱮᱱ
ᱟᱪᱪᱷᱟ ᱟᱪᱪᱷᱟ ᱪᱷᱟ ᱟᱞᱮᱥᱮᱫ ᱫᱚ ᱯᱮᱭᱟᱡᱽ ᱨᱟᱹᱥᱩᱱ ᱠᱚᱫᱚ ᱵᱟᱝᱜᱮ ᱵᱟᱝᱜᱮ ᱪᱟᱥ ᱛᱮᱫᱚ ᱡᱥᱛᱤ ᱜᱩᱦᱩᱢ ᱛᱩᱲᱤ ᱚᱱᱟ ᱚᱱᱟ ᱠᱚ ᱟᱪᱪ
ᱴ
ᱚᱱᱟᱜᱮ ᱜᱤᱰᱤ
ᱦᱩᱸ
ᱛᱟᱦᱚᱞᱮ ᱚᱱᱟ ᱫᱚ ᱦᱩᱢ ᱢᱟᱦᱟ ᱤᱭ ᱴᱷᱤᱠ ᱠᱟᱱᱟ ᱚᱱᱟ ᱫᱚ ᱢᱟ ᱦᱩᱭᱩᱜ ᱥᱮ ᱵᱟᱝ ᱟᱯᱮ ᱟᱯᱮᱭᱟᱜ ᱟᱛᱩ ᱠᱚᱨᱮ ᱫᱚ
ᱢᱟᱱᱟᱣ ᱜᱮᱭᱟ ᱠᱚ ᱢᱟᱱᱟᱣ ᱜᱮᱭᱟ ᱠᱚ ᱪᱮᱫᱟᱜ ᱱᱚᱛᱮ ᱫᱚ ᱦᱩᱞ ᱢᱟᱦᱟ ᱫᱚ ᱱᱤᱦᱟᱹᱛ ᱢᱟᱱᱟᱣ ᱫᱚᱨᱠᱟᱨ ᱚᱱᱟ ᱫᱚ ᱟᱵᱚ ᱵᱤᱨ ᱵᱟᱱᱴᱟ ᱠᱚᱣᱟᱜ ᱡᱤᱭᱟᱹᱛ ᱢᱟᱦᱟ ᱠᱟᱱᱟ ᱥᱮ ᱚᱱᱟ ᱡᱩᱫᱤ ᱵᱟᱵᱚ ᱢᱟᱱᱟᱣ ᱵᱟᱛᱟ ᱵᱟᱝᱠᱷᱟᱱ ᱵᱚ ᱦᱤᱲᱤᱧᱟ᱾ ᱟᱵᱚᱜ ᱜᱮ ᱡᱩᱫᱤ ᱟᱵᱚᱣᱟᱜ ᱡᱤᱱᱤᱥ ᱵᱚ ᱦᱤᱲᱤᱧᱟ᱾ ᱛᱟᱦᱚᱞᱮ ᱦᱚᱲ ᱫᱚ ᱪᱤᱠᱟᱹ ᱛᱮᱠᱚ ᱴᱷᱤᱠᱟᱹᱭᱟ᱾ ᱚᱱᱟᱛᱮ ᱚᱱᱟ ᱠᱚᱫᱚ ᱦᱤᱲᱤᱧ ᱠᱟᱛᱷᱟ ᱫᱚ ᱵᱟᱝ ᱠᱟᱱᱟ᱾ ᱟᱵᱚ ᱠᱚ ᱚᱱᱟᱵᱚ ᱢᱟᱱᱟᱣ ᱵᱟᱲᱟ ᱞᱮᱠᱷᱟᱱ ᱢᱟᱱᱟᱣ ᱟᱹᱫᱤᱱᱟ ᱟᱵᱚᱨᱮᱱ ᱜᱟᱬᱟ ᱠᱚ ᱵᱟᱲᱟᱭ ᱫᱟᱲᱮᱭᱟᱜᱼᱟ ᱡᱮ ᱵᱟᱝ ᱟ ᱱᱩᱠᱩ ᱫᱚ ᱟᱞᱮ ᱟᱞᱮᱨᱮᱱ ᱵᱤᱨ ᱵᱟᱱ ᱠᱟᱱᱟ ᱠᱚ ᱟᱨ ᱵᱟᱝ ᱟᱞᱮᱨᱮᱱ ᱦᱟᱯᱲᱟᱢ ᱠᱚ ᱠᱟᱱᱟ ᱠᱚ ᱡᱮ ᱟᱞᱮ ᱞᱟᱹᱜᱤᱫ ᱪᱮᱫ ᱠᱚ ᱚᱱᱟ ᱫᱤᱥ ᱦᱩᱫᱤᱥ ᱩᱱᱠᱩ ᱠᱚ ᱧᱟᱢ ᱫᱟᱲᱮᱭᱟᱜᱼᱟ ᱚᱸᱰᱮ ᱠᱷᱚᱱ ᱠᱤᱪᱷᱤᱩ ᱜᱮᱭᱟᱱ ᱠᱚ ᱧᱟᱢ ᱫᱟᱲᱮᱭᱟᱜᱼᱟ᱾
ᱦᱩᱸ ᱦᱩᱸ ᱦᱮᱸ ᱦᱮᱸ ᱦᱮᱸ ᱛᱚᱵᱮ ᱛᱚᱠᱚ ᱵᱩᱡ ᱵᱟᱲᱟᱭ ᱫᱟᱲᱮᱭᱟᱜᱼᱟ᱾
ᱠᱚ ᱢᱟᱱᱟᱣ ᱵᱟᱲᱟᱭᱟ
ᱦᱮᱸ ᱱᱚᱱᱛᱮ ᱫᱚ ᱩᱹ ᱚᱱᱟ ᱵᱟᱨᱮᱛᱮ ᱞᱟᱹᱭ ᱚᱱᱟ ᱵᱟᱨᱮ ᱛᱮᱠᱚ ᱞᱟᱹᱭᱟ ᱢᱟᱞᱟ ᱠᱚ ᱡᱚᱛᱚ ᱦᱚᱲ ᱩᱱᱠᱩᱢᱟᱱ ᱦᱚᱨᱚᱜ
ᱢᱩᱴᱷᱟᱹᱱ ᱨᱮᱭᱟᱜ ᱡᱟᱦᱟᱸ ᱠᱚ ᱥᱤᱫ ᱠᱚᱜᱼᱟ ᱥᱮ ᱚᱸᱰᱮ ᱢᱩᱴᱷᱟᱹᱱᱟᱜ ᱡᱟᱦᱟᱸ ᱠᱚ ᱛᱷᱟᱯᱚᱱ ᱠᱟᱜᱼᱟ ᱟᱨ ᱵᱟᱝᱠᱷᱟᱱ ᱤᱱᱦᱤᱞᱚᱜ ᱡᱩᱫᱤ ᱢᱩᱴᱷᱟᱹᱱ ᱠᱚ ᱵᱮᱱᱟᱣ ᱠᱟᱜ ᱠᱷᱟᱱ ᱚᱸᱰᱮ ᱵᱟᱦᱟ ᱢᱟᱞᱟ ᱠᱚ ᱠᱚ ᱟᱨᱟᱣᱟ ᱪᱮᱫ ᱛᱟᱯᱚᱨᱮ ᱩᱱᱠᱩ ᱵᱤᱨ ᱵᱟᱱᱴᱟ ᱠᱚᱣᱟᱜ ᱟ ᱵᱟᱵᱚᱛ ᱛᱮᱠᱚ ᱜᱟᱞᱚᱪᱟ ᱜᱟᱹᱠᱷᱩᱲᱤᱭᱟᱱ ᱠᱚ ᱟᱨ ᱠᱷᱟᱱ ᱡᱟᱦᱟᱸᱭ ᱜᱮ ᱦᱟᱸᱜ ᱜᱟᱞᱚᱪᱮᱫ ᱜᱚᱝᱠᱮ ᱜᱮᱠᱚ ᱛᱟᱦᱮᱸ ᱠᱚᱜᱼᱟ ᱦᱮᱸ
ᱦᱳᱭ ᱦᱳᱭ ᱦᱳᱭ ᱦᱳᱭ ᱦᱳᱭ ᱚᱱᱮ ᱚᱱᱠᱟ ᱚᱱᱮ ᱚᱱᱠᱟ ᱞᱟᱦᱟ ᱫᱚ ᱚᱱᱮ ᱮᱱᱮᱡ
ᱦᱚᱸ ᱟᱞᱮ ᱦᱚᱸ ᱟᱞᱮ ᱦᱚᱸ ᱦᱳᱭ ᱟᱞᱮ ᱦᱚᱸ ᱚᱱᱠᱟ ᱫᱷᱟᱨᱟ ᱜᱮ ᱡᱮ ᱡᱟᱦᱟᱸ ᱦᱤᱞᱳᱜ ᱦᱟᱜ ᱱᱮᱰᱟ ᱠᱚᱣᱟ ᱱᱮᱰᱟ ᱞᱮᱠᱟᱱ ᱠᱟᱛᱷᱟ ᱢᱟ ᱵᱟᱝ ᱡᱩᱱ ᱛᱤᱨᱤᱥ ᱠᱷᱜ ᱟᱵᱚᱟᱜ ᱦᱩᱞ ᱢᱟᱦᱟ ᱠᱟᱱᱟ ᱟᱫᱚ ᱚ ᱟᱵᱚᱨᱮᱱ ᱦᱟᱸᱜ ᱵᱤᱨ ᱵᱟᱱᱴᱟ ᱠᱚ ᱵᱟ ᱦᱟᱯᱲᱟᱢ ᱠᱚ ᱡᱮ ᱟᱵᱚ ᱡᱟᱭᱜᱟ ᱡᱚᱢᱤᱱ ᱥᱮ ᱡᱚᱞ ᱡᱚᱝ ᱡᱚᱝ ᱡᱩᱚᱢᱤᱱ ᱦᱟᱸᱜ ᱡᱟᱦᱟᱸ ᱠᱚ ᱢᱮᱱᱟᱜᱼᱟ ᱚᱱᱟ ᱵᱟᱝ ᱡᱟᱦᱟᱸ ᱦᱟᱸᱜ ᱠᱚ ᱞᱟᱹᱲᱦᱟᱹᱭ ᱞᱮᱫ ᱛᱟᱦᱮᱸᱫᱚᱜ ᱚᱱᱟ ᱠᱚᱨᱮᱱᱟᱜ ᱠᱟᱛᱷᱟ ᱡᱮ ᱟᱵᱚᱨᱮᱱ ᱛᱤᱱᱟᱹᱜ ᱟᱜᱟᱢ ᱜᱟᱲᱟ ᱠᱚ ᱪᱮᱫ ᱞᱮᱠᱟ ᱨᱮ ᱚᱱᱟ ᱠᱷᱚᱱ ᱩᱫᱽᱜᱟᱹᱣ ᱠᱚ ᱧᱟᱢᱟ ᱟᱨ ᱚᱸᱰᱮ ᱠᱷᱚᱱ ᱪᱮᱫ ᱞᱮᱠᱟ ᱨᱮ ᱥᱮᱪᱮᱫ ᱠᱚ ᱧᱟᱢᱟ ᱟᱨ ᱟᱠᱚᱣᱟᱜ ᱡᱟᱦᱟᱸ
ᱦᱮᱸ
ᱡᱟᱦᱟᱸ ᱡᱚᱢᱤᱱ ᱢᱮᱱᱟᱜᱼᱟ ᱵᱟᱝᱠᱷᱟᱱ ᱫᱚ ᱚᱛ ᱦᱟᱥᱟ ᱢᱮᱱᱟᱜ ᱛᱟᱵᱚᱱᱟ ᱟᱨ ᱵᱤᱨ ᱠᱚ ᱢᱮᱱᱟᱜ ᱛᱟᱵᱚᱱᱟ ᱚᱠᱟ ᱞᱮᱠᱟ ᱨᱮᱠᱚ ᱵᱟᱧᱪᱟᱣ ᱫᱚᱦᱚᱭᱟ ᱥᱮ ᱚᱱᱟ ᱚᱠᱟ ᱫᱩᱜ ᱟᱜᱟᱢ ᱫᱤᱱ ᱨᱮ ᱧᱮᱞ ᱯᱮ
ᱦᱮᱸ
ᱟᱜᱟᱢ ᱫᱤᱱᱨᱮ ᱧᱮᱞᱪᱮ ᱚᱱᱟ ᱨᱮᱭᱟᱜ ᱮᱴᱠᱮ ᱴᱚᱬᱮ ᱟᱞᱚ ᱠᱚ ᱟᱹᱭᱠᱟᱹᱣ ᱢᱟ ᱛᱚ ᱱᱚᱣᱟ ᱫᱚ ᱢᱤᱫᱴᱟᱝ ᱢᱟᱱᱟᱣ ᱨᱮᱭᱟᱜ ᱠᱟᱛᱷᱟ ᱠᱟᱱ ᱜᱮᱭᱟ ᱥᱤᱠᱷᱱᱟᱹᱛ ᱟᱹᱰᱤ ᱥᱮᱬᱟ ᱧᱟᱢᱚᱜ ᱨᱮᱭᱟᱜ ᱱᱚᱝᱠᱟ ᱵᱟᱝ ᱜᱟᱞᱚᱪ ᱥᱟᱞᱟᱜ ᱛᱮᱦᱚᱸ ᱟᱹᱰᱤ ᱜᱟᱱ ᱧᱟᱢᱚᱜᱼᱟ᱾
ᱦᱩᱸ ᱦᱩᱸ ᱟᱨ ᱡᱟᱹᱥᱛᱤ ᱫᱤᱱ ᱫᱚ ᱵᱟᱹᱱᱩᱜ-ᱟ ᱱᱤᱛᱚᱜ ᱫᱚ
ᱦᱳᱭ ᱦᱳᱭ ᱱᱚᱣᱟ ᱫᱚ ᱱᱚᱜ-ᱚᱭ ᱦᱟᱸᱜ ᱜᱟᱯᱟ ᱢᱮᱭᱟᱝ ᱞᱮᱠᱟᱜᱮ ᱟᱫᱚ ᱱᱚᱣᱟ ᱢᱟ ᱢᱟᱱᱮ ᱪᱮᱫ ᱱᱮᱲᱟ ᱯᱮᱲᱟ ᱦᱚᱸ ᱵᱟᱝ-ᱟ᱾ ᱢᱮᱱᱟᱜ ᱛᱟᱵᱚᱱᱟ ᱢᱤᱫ ᱫᱷᱟᱣ ᱨᱮ ᱡᱚᱛᱛᱤᱨᱤᱥ ᱡᱟᱦᱟᱸ ᱟᱴᱷᱨᱚᱥᱚ ᱯᱚᱧᱪᱟᱵᱚᱱ ᱥᱟᱞᱨᱮᱦᱟᱸ ᱡᱟᱦᱟᱸ ᱟᱵᱚᱨᱮᱱ ᱵᱤᱨ ᱵᱟᱱᱴᱟ ᱢᱮᱱᱫᱚ ᱥᱤᱫᱩ ᱠᱟᱹᱱᱦᱩ ᱪᱟᱸᱫᱽ ᱵᱷᱟᱭᱨᱳ ᱟᱠᱚᱣᱟᱜ ᱡᱟᱦᱟᱸ ᱟᱠᱚᱣᱟᱜ ᱦᱚᱛᱮᱛᱮ ᱥᱮ ᱟᱠᱚᱣᱟᱜ ᱟᱹᱭᱩᱨ ᱛᱮ ᱡᱟᱦᱟᱸ ᱦᱩᱞ ᱦᱟᱸᱜ ᱦᱩᱭ ᱞᱮᱱᱟ᱾ ᱤᱝᱨᱮᱡᱽ ᱵᱤᱨᱩᱫᱽ ᱨᱮ ᱚᱱᱟᱜᱮ ᱦᱟᱸᱜ ᱵᱚ ᱩᱭᱦᱟᱹᱨᱮᱜ-ᱟ ᱟᱨ ᱱᱚᱣᱟᱫᱚ ᱨᱮᱭᱟᱜ ᱠᱟᱛᱷᱟ ᱠᱟᱱ ᱜᱮᱭᱟ ᱡᱮ
ᱦᱮᱸ ᱦᱮᱸ ᱩᱭᱦᱟᱹᱨ ᱨᱮᱱᱟᱜ ᱠᱟᱛᱷᱟ ᱠᱟᱱ ᱜᱮᱭᱟ
ᱯᱟᱪᱷᱮ ᱪᱚᱝ ᱤᱧᱟᱹᱜ ᱩᱭᱦᱟᱹᱨ ᱛᱮ ᱱᱚᱝᱠᱟ ᱩᱱᱠᱤᱱ ᱠᱤᱱ ᱦᱩᱞ ᱞᱮᱫ ᱤᱭᱟᱹᱛᱮ ᱥᱮ ᱟᱵᱚᱨᱮᱱ ᱵᱤᱨ ᱵᱟᱱᱴᱟ ᱠᱚᱠᱚ ᱦᱩᱞ ᱞᱮᱫ ᱫᱤᱭᱟᱹ ᱛᱮᱜᱮ ᱟᱵᱚ ᱧᱤᱛᱚᱜ ᱢᱟᱱᱮ ᱱᱚᱝᱠᱟ ᱟᱸ ᱯᱷᱩᱨᱜᱟᱹᱞ ᱫᱷᱟᱨᱟ ᱵᱚᱱ ᱨᱚᱲ ᱫᱟᱲᱮᱭᱟᱜ ᱠᱟᱱᱟ ᱵᱟᱝᱠᱷᱟᱱ ᱟᱵᱚᱣᱟᱜ ᱡᱟᱭᱜᱟ ᱡᱚᱢᱤᱱ ᱢᱮᱱᱟᱜ ᱛᱟᱵᱚᱱ ᱞᱮᱠᱟ ᱦᱚᱸ ᱱᱚᱝᱦᱚᱧ ᱟᱹᱭᱠᱟᱹᱣ ᱜᱚᱫᱟ ᱟᱨ
ᱮᱠᱫᱚᱢ ᱮᱠᱫᱚᱢ
ᱯᱟᱞᱮᱱ ᱪᱚᱝ ᱠᱚ ᱢᱮᱱᱟ ᱡᱮ ᱟᱹᱠᱤᱱᱟᱜ ᱡᱟᱦᱟᱸ ᱟᱨ ᱵᱟᱝᱼᱟ ᱩᱱᱠᱩ ᱡᱟᱦᱟᱸ ᱦᱟᱸᱜ ᱦᱩᱞ ᱦᱩᱭ ᱞᱮᱱ ᱫᱚ ᱩᱱᱤᱥ ᱡᱩᱱ ᱛᱤᱨᱤᱥ ᱟᱴᱷᱨᱚᱥᱚ ᱯᱚᱧᱪᱟᱵᱚᱱ ᱨᱮ ᱩᱱᱠᱩᱣᱟᱜ ᱦᱚᱛᱮ ᱛᱮ ᱚᱱᱮ ᱥᱤᱱ ᱦᱳᱭ ᱦᱳᱭ ᱮᱥᱴᱤ ᱮᱥᱯᱤᱴᱤ ᱮᱠᱴ ᱡᱟᱦᱟᱸ ᱥᱟᱱᱛᱟᱲ ᱯᱟᱨᱜᱟᱱᱟ ᱮᱠᱴ ᱦᱩᱭᱮᱱ ᱟᱨ ᱵᱟᱝ ᱠᱤ ᱪᱷᱚᱴᱱᱟᱜᱯᱩᱨ ᱟ ᱴᱮᱱᱰᱮᱱᱥᱤ ᱮᱠᱴ ᱦᱩᱭᱮᱱ ᱩᱱᱠᱩᱣᱟᱜ ᱦᱚᱛᱮ ᱛᱮᱜᱮ ᱦᱟᱸᱜ ᱦᱩᱭ ᱟᱠᱟᱱᱟ ᱢᱮᱱᱛᱮ ᱵᱚ ᱵᱟᱲᱟᱭᱮᱜ-ᱟ ᱡᱮ ᱚᱱᱟ ᱨᱮᱭ ᱡᱟᱦᱟᱸ ᱱᱤᱭᱚᱢ ᱦᱩᱭᱱᱟ ᱡᱮ ᱟᱸ ᱮᱥᱴᱤ ᱦᱚᱲ ᱫᱚ ᱟᱨ ᱠᱷᱟᱱ ᱟᱹᱫᱤᱵᱟᱹᱥᱤ ᱦᱚᱲ ᱫᱚ ᱫᱤᱠᱩ ᱴᱷᱮᱱ ᱡᱟᱭᱜᱟ ᱡᱚᱢᱤᱱ ᱵᱟᱠᱚ ᱟᱹᱠᱷᱨᱤᱧ ᱫᱟᱲᱮᱭᱟᱜ-ᱟ ᱟᱨ ᱵᱟᱝ ᱠᱚ ᱦᱟᱛᱟᱣ ᱫᱟᱲᱮᱭᱟᱜ-ᱟ ᱦᱟᱸᱜ ᱛᱟᱦᱚᱞᱮ ᱱᱚᱣᱟᱨᱮ ᱢᱤᱫᱴᱟᱝ ᱟᱹᱰᱤ ᱟᱹᱰᱤ ᱢᱟᱨᱟᱝ ᱩᱭᱦᱟᱹᱨ ᱨᱮᱭᱟᱜ ᱠᱟᱛᱷᱟ ᱠᱟᱱ ᱜᱮᱭᱟ ᱦᱚᱸ ᱥᱮ ᱵᱟᱝ-ᱟ ᱡᱮ ᱩᱱᱠᱤᱱ ᱠᱤᱱ ᱞᱟᱹᱲᱦᱟᱹᱭ ᱞᱮᱜ ᱫᱤᱭᱟᱹ ᱛᱮᱜᱮ ᱟᱵᱚᱣᱟᱜ ᱦᱚᱠᱫᱚ ᱟᱵᱚᱣᱟᱜ ᱧᱟᱢ ᱟᱠᱟᱱ ᱞᱮᱠᱟ ᱚᱱᱠᱟ ᱟᱹᱭᱠᱟᱹᱜ-ᱟ᱾
ᱮᱠᱫᱚᱢ ᱮᱠᱫᱚᱢ ᱮᱠᱫᱚᱢ ᱮᱠᱫᱚᱢ
ᱟᱨ ᱟᱫᱚ ᱟᱵᱚᱨᱤᱱ
ᱛᱚ ᱟᱹᱰᱤ ᱟᱭᱢᱟ ᱡᱟᱜᱟ ᱡᱚᱢᱤ ᱠᱚ ᱧᱤᱞᱚ ᱠᱟᱱᱟ ᱪᱟᱵᱟ ᱠᱚᱜ ᱛᱟᱵᱚᱱᱟ᱾
ᱦᱚ ᱯᱩᱨᱟᱹ ᱟᱨ ᱱᱤᱛᱚᱜ ᱚᱱᱮᱚᱱᱠᱟ ᱧᱮᱞᱚᱜ ᱠᱟᱱ ᱜᱮᱭᱟ ᱡᱮ ᱨᱚᱰᱚᱡ ᱠᱚᱪᱞᱚᱱ ᱪᱟᱞᱟᱜ ᱠᱟᱱ ᱜᱮᱭᱟ ᱥᱮ, ᱟᱫᱚ ᱚᱱᱟ ᱤᱫᱤ ᱟᱛ ᱡᱩᱫᱤ ᱟᱵᱚ ᱟᱵᱚ ᱦᱮᱸ ᱟᱫᱚ ᱚᱱᱟ ᱤᱫᱤᱟᱛᱮ ᱟᱵᱚᱛᱮ ᱟᱵᱚ ᱡᱩᱫᱤ ᱵᱟᱵᱚ ᱥᱚᱛᱚᱨᱠᱚᱜ-ᱟ ᱠᱤ ᱟᱵᱚᱛᱮ ᱵᱟᱵᱚ ᱪᱮᱫ ᱛᱟᱦᱚᱞᱮ ᱟᱵᱚ ᱚᱠᱚᱭ ᱪᱤᱨᱜᱟᱹᱞ ᱵᱚᱱᱟ ᱦᱚᱸ ᱥᱮ ᱵᱟᱝ ᱚᱱᱟ ᱦᱤᱥᱟᱹᱵ ᱛᱮ ᱪᱤᱨᱜᱟᱹᱞᱟᱜ ᱦᱚᱸ ᱞᱟᱹᱠᱛᱤᱜ ᱠᱟᱱ ᱜᱮᱭᱟ᱾ ᱟᱨ ᱡᱩᱫᱤ ᱚᱞ ᱯᱟᱲᱦᱟᱣ ᱡᱩᱜᱽ ᱨᱮ ᱟᱢ ᱚᱞ ᱯᱟᱲᱦᱟᱣ ᱛᱮᱦᱚᱸ ᱵᱟᱢ ᱥᱮᱭᱟᱱ ᱜᱮᱭᱟᱱ ᱥᱮᱭᱟᱱ ᱵᱟᱢ ᱟᱨᱡᱟᱣ ᱡᱚᱝᱱᱟᱜ-ᱟ ᱟᱨ ᱵᱟᱝᱠᱷᱟᱱ ᱚᱠᱟ ᱞᱮᱠᱟᱨᱮ ᱟᱹᱠᱤᱞ ᱟᱨᱡᱟᱣ ᱟᱛᱮᱫ ᱥᱮ ᱯᱩᱛᱷᱤ ᱜᱮᱭᱟᱱ ᱟᱸ ᱠᱷᱟᱴᱟᱣ ᱟᱛᱮᱫ ᱡᱮ ᱚᱠᱟᱞᱮᱠᱟᱨᱮ ᱢᱟᱲᱟᱝ ᱥ ᱞᱟᱦᱟᱜ-ᱟ ᱵᱟᱢ ᱩᱭᱦᱟᱹᱨᱟ ᱡᱩᱫᱤ ᱱᱤᱦᱟᱹᱛᱠᱚ ᱮᱲᱮ ᱜᱷᱩᱨᱩᱡ ᱢᱮᱭᱟ ᱦᱚᱸ ᱥᱮ ᱵᱟᱝᱟ ᱡᱩᱜᱽ ᱥᱟᱶᱛᱮ ᱛᱟᱲᱟᱢᱛᱮ ᱦᱩᱭᱩᱜ-ᱟ ᱟᱨ ᱵᱟᱭ ᱛᱟᱲᱟᱢ ᱞᱮᱠᱷᱟᱱ ᱦᱚᱸ ᱵᱟᱭ ᱜᱟᱱᱚᱜ-ᱟ
ᱵᱟᱝ ᱜᱟᱱᱚᱜ-ᱟ ᱦᱮᱸ ᱟᱪᱪᱷᱟ ᱦᱚᱸ ᱴᱟᱭᱤᱢ ᱠᱚ ᱦᱩᱭ ᱤᱫᱤᱜ ᱠᱟᱱᱟ ᱱᱤᱛᱳᱜ ᱫᱚ
ᱦᱭ ᱱᱟᱥ ᱦᱩᱭ ᱟᱠᱟᱱ ᱥᱮ ᱠᱚᱢ ᱫᱷᱟᱨᱟ ᱜᱮ ᱛᱮᱟᱭ ᱟᱨ ᱫᱩ ᱢᱤᱱᱴ ᱜᱟᱱ ᱱᱟᱥᱮᱱᱟᱜ ᱞᱟᱝ ᱵᱟᱹᱲᱛᱤ ᱧᱚᱜ ᱠᱟᱱᱟ ᱤᱱᱟᱹ ᱠᱷᱟᱱ ᱫᱚ ᱫᱳᱥ ᱠᱟᱱ ᱛᱟᱦᱮᱱᱟ᱾ ᱦᱮ
ᱦᱮᱸ ᱦᱮᱸᱮᱸ
ᱟᱫᱚ ᱱᱚᱜᱚ ᱱᱚᱝᱠᱟ ᱠᱟᱛᱷᱟ᱾ ᱡᱮ ᱵᱚᱱ ᱧᱮᱞ ᱟᱠᱟᱫ ᱡᱟᱦᱟᱸ ᱡᱟᱹᱛᱤ ᱨᱮᱭᱟᱜ ᱯᱟᱹᱨᱥᱤ ᱵᱟᱝᱠᱷᱟᱱ ᱫᱚ ᱟᱠᱚᱣᱟᱜ ᱞᱟᱠᱪᱟᱨ ᱢᱮᱱᱫᱚ ᱢᱚᱴᱟᱢᱩᱴᱤ ᱢᱮᱱ ᱞᱮᱠᱷᱟᱱ ᱫᱚ ᱜᱟᱱᱚᱜᱼᱟ, ᱡᱟᱦᱟᱸ ᱡᱟᱹᱛ ᱨᱮᱭᱟᱜ ᱜᱮ ᱟᱠᱚᱣᱟᱜ ᱯᱟᱹᱨᱥᱤ ᱡᱟᱦᱟᱸ ᱛᱤᱱᱟᱹᱝ ᱞᱟᱯᱷᱟᱝ ᱥᱮᱱ ᱪᱮᱫ ᱵᱚ ᱢᱮᱱᱟ ᱚᱱᱟ ᱫᱚ ᱩᱱᱱᱚᱛᱤ ᱠᱚᱜᱼᱟ ᱵᱟᱝᱠᱷᱟᱱ ᱫᱚ ᱞᱟᱦᱟᱱᱛᱤ ᱠᱚᱜᱼᱟ ᱚᱱᱟ ᱡᱟᱹᱛ ᱨᱮᱱ ᱦᱚᱲ ᱟᱨᱠᱷᱟᱱ ᱟᱠᱚᱣᱟᱜ ᱦᱚᱸ ᱚᱱᱠᱟᱜᱮ, ᱞᱟᱦᱟᱱᱛᱤᱤᱭᱟ ᱟᱠᱟᱱᱟ ᱢᱮᱱᱛᱮ ᱦᱚᱸ ᱧᱮᱞᱚᱜ ᱜᱮᱭᱟ, ᱡᱟᱦᱟᱸ ᱞᱮᱠᱟ ᱜᱩᱨᱩ ᱜᱚᱢᱠᱮ ᱢᱮᱱ ᱠᱟᱜ ᱟᱭ ᱡᱮ ᱮᱸᱻ ᱡᱟᱱᱟᱢ ᱦᱚᱭ ᱚᱞᱪᱤᱠᱤ᱾ ᱪᱤ ᱨᱮᱭᱟᱜ ᱠᱟᱛᱷᱟ ᱟᱨ ᱵᱟᱝ ᱮ ᱢᱮᱱ ᱟᱠᱟᱟᱜᱼᱟ ᱡᱮ ᱡᱟᱱᱟᱢ ᱟᱭᱳ ᱫᱚᱭ ᱱᱤᱫᱷᱟᱹᱱ ᱨᱮᱦᱚᱸ ᱩᱱᱤᱜᱮ ᱦᱟᱨᱟᱭ ᱡᱟᱱᱟᱢ ᱨᱚᱲ ᱫᱚ ᱱᱤᱫᱷᱟᱹᱱ ᱨᱮᱦᱚᱸ ᱚᱱᱟ ᱛᱮᱜᱮ ᱥᱮᱬᱟ᱾ ᱛᱟᱦᱞᱮ ᱚᱱᱟ ᱨᱮᱭᱟᱜ ᱯᱨᱚᱢᱟᱱ ᱦᱚᱸ ᱱᱤᱛᱚᱜ ᱧᱟᱢᱚᱜ ᱠᱟᱱ ᱜᱮᱭᱟ ᱦᱮᱸ ᱥᱮ ᱵᱟᱝ ᱦᱳᱭ ᱦᱳᱭ ᱜᱩᱨᱩ ᱜᱚᱢᱠᱮ ᱵᱮᱤᱱ ᱵᱟᱰᱟᱭ ᱠᱟᱫᱮ ᱜᱮᱭᱟ ᱯᱚᱱᱰᱤᱛ ᱨᱚᱜᱷᱩᱱᱟᱛᱷ ᱢᱩᱨᱢᱩ?
ᱦᱮᱸ ᱵᱟᱲᱟᱭ ᱜᱮ ᱵᱟᱲᱟᱭ ᱜᱮ ᱪᱮᱫᱟᱜ ᱵᱟᱝ ᱪᱮᱫᱟᱜ ᱵᱟᱝ ᱦᱮᱸ ᱚᱞ ᱜᱩᱨᱩ ᱦᱮᱸ ᱦᱸ ᱪᱮᱫᱟᱜ ᱵᱟᱝ
ᱟᱫᱚ ᱱᱤᱛᱚᱜ ᱡᱩᱫᱤ ᱵᱟ ᱟᱵᱚ ᱚᱸᱻ ᱢᱤᱫ ᱡᱟᱹᱛᱤ ᱦᱚᱲ ᱦᱩᱭ ᱟᱛᱮᱫ ᱡᱩᱫᱤ ᱵᱷᱤᱱᱟᱹ ᱵᱷᱤᱱᱟᱹ ᱢᱮᱱᱟᱜ ᱵᱚᱱᱟ ᱵᱮᱝᱜᱚᱞ ᱨᱮ ᱢᱮᱱᱟᱜ ᱵᱚᱱᱟ ᱩᱳᱲᱤᱥᱥᱟ ᱨᱮ ᱢᱮᱱᱟᱜ ᱵᱚᱱᱟ ᱟᱨ ᱵᱟᱝ ᱟᱥᱟᱢ ᱨᱮ ᱢᱮᱱᱟᱜ ᱵᱚᱱᱟ, ᱟᱨ ᱵᱟᱝ ᱵᱤᱦᱟᱨ ᱨᱮ ᱢᱮᱱᱟᱜ ᱵᱚᱱᱟ, ᱟᱨ ᱵᱟᱝ ᱯᱚᱥᱪᱷᱤᱢ ᱵᱟᱝᱞᱟ ᱨᱮ ᱢᱮᱱᱟᱜ ᱵᱚᱱ ᱨᱮᱦᱚᱸ ᱡᱩᱫᱤ ᱟᱵᱚ ᱵᱚ ᱡᱩᱢᱤᱫᱚᱜᱼᱟ ᱵᱟᱝᱠᱷᱟᱱ ᱟᱵᱚ ᱢᱤᱫᱚᱜ ᱨᱮᱭᱟᱜ ᱦᱚᱨ ᱫᱚ ᱢᱤᱫᱴᱟᱝ ᱜᱮ ᱧᱮᱞ ᱧᱟᱢᱚᱜ ᱠᱟᱱᱟ ᱚᱱᱟ ᱫᱚ ᱚᱞᱪᱤᱠᱤ ᱠᱟᱱᱟ᱾ ᱡᱟᱦᱟᱸ ᱫᱚ ᱜᱩᱨᱩ ᱜᱚᱢᱠᱮ ᱯᱚᱱᱰᱤᱛ ᱨᱚᱜᱩᱱᱟᱛᱷ ᱢᱩᱨᱢᱩ ᱛᱤᱠᱤᱱ᱾ ᱩᱱᱤᱥᱥᱚ ᱯᱚᱸᱪᱤᱥ ᱥᱟᱞᱨᱮ ᱡᱟᱦᱟᱸ ᱠᱤᱱ ᱥᱤᱨᱡᱚᱱ ᱞᱮᱫᱜᱼᱟ ᱦᱟᱸᱜ ᱤᱧᱟᱹᱜ ᱩᱭᱦᱟᱹᱨ ᱞᱮᱠᱟᱛᱮ ᱦᱟᱸᱜ ᱚᱱᱠᱟᱧ ᱩᱭᱦᱟᱹᱨᱮᱜᱼᱟ᱾ ᱥᱮ ᱚᱱᱠᱟ ᱦᱟᱸᱜ ᱤᱧ ᱧᱮᱞᱮᱜᱼᱟ᱾ ᱟᱫᱚ ᱚᱱᱟ ᱪᱮᱛ
ᱦᱮᱸ ᱦᱮᱸ ᱦᱮᱸ